ᱠᱮ
ᱦᱳᱭ ᱟᱸᱡᱚᱢᱚᱜ ᱠᱟᱱ
ᱦᱳᱭ ᱟᱸᱡᱚᱢᱮᱫ
ᱠᱟᱹᱴᱤᱡ ᱮ ᱤᱭᱟᱹᱨᱮ ᱱᱮᱴᱣᱟᱨᱠ ᱠᱟᱹᱴᱤᱡ ᱯᱨᱚᱵᱞᱮᱢ ᱮᱫᱟ ᱴᱟᱣᱟᱨ ᱟᱸᱡᱚᱢᱚᱜ ᱠᱟᱱ ᱜᱮᱭᱟ ᱱᱤᱛᱚᱜ
ᱦᱳᱭ ᱟᱸᱚᱢᱚᱜ ᱠᱟᱱ ᱜᱮᱭᱟ ᱱᱚᱛᱮᱱᱟᱜ ᱟᱸᱡᱚᱢᱚᱜ ᱜᱮᱭᱟ
ᱦᱮᱸ ᱦᱮᱸ ᱱᱤᱛᱚᱜ ᱫᱚ ᱟᱸᱚᱢᱮᱫ ᱠᱟᱱᱟ ᱪᱮᱫ ᱠᱚᱢ ᱪᱤᱠᱟᱹᱭ ᱮᱫᱟ ᱛᱟᱦᱚᱞᱮ ᱠᱟᱹᱴᱤᱡ ᱵᱟᱭ ᱟᱡᱚᱢᱚᱜ ᱠᱟᱱᱟ
ᱫᱟᱠ ᱠᱳ ᱡᱚᱢ ᱵᱟᱲᱟ ᱠᱟᱛᱮ ᱡᱤᱨᱟᱯᱹᱣ ᱵᱟᱲᱟ ᱦᱩᱭ ᱠᱟᱱᱟ ᱟᱨ ᱚᱰᱮ ᱜᱮ
ᱟᱪᱪᱷᱟ ᱦᱮᱸ ᱚᱱᱠᱟ ᱡᱚᱢ ᱵᱟᱲᱟ ᱠᱟᱛᱮᱜ ᱱᱚᱜ ᱚᱭ ᱵᱟᱨᱦᱮ ᱥᱮᱫ ᱛᱚ ᱦᱩᱭᱱᱟ